ᱜᱚᱝᱠᱮ
ᱦᱮᱸ ᱡᱚᱦᱟᱨ ᱜᱮ ᱜᱚᱝᱠᱮ᱾
ᱦᱳᱭ ᱡᱚᱦᱟᱨ ᱜᱮ᱾
ᱚ ᱪᱮᱫ ᱞᱮᱠᱟ ᱱᱟᱯᱟᱭ ᱜᱮᱛ ᱢᱮᱱᱟᱜ ᱟᱠᱟᱫ ᱵᱮᱱᱟ?
ᱦᱳᱭ ᱱᱟᱯᱟᱭ ᱜᱮ ᱢᱮᱱᱟᱜ ᱞᱤᱧᱟᱹ, ᱟᱵᱮᱱ ᱜᱮ ᱪᱮᱫ ᱞᱮᱠᱟ ᱢᱮᱱᱟᱜ ᱵᱮᱱᱟ?
ᱚ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ, ᱢᱟ ᱛᱟᱦᱚᱸᱞᱮ᱾ ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱠᱚᱣᱟ, ᱵᱮᱥ ᱜᱮᱵᱚᱱ ᱛᱟᱦᱮᱸ ᱞᱮᱱ ᱠᱷᱟᱱᱡ ᱥᱮ ᱵᱟᱝ᱾
ᱦᱳᱭ᱾
ᱛᱟᱦᱚᱸᱞᱮ ᱪᱮᱫ ᱴᱚᱯᱤᱠ ᱛᱮᱞᱟᱝ ᱜᱟᱞᱢᱟᱨᱟᱜ-ᱟ ᱜᱚᱝᱠᱮ, ᱞᱚᱜᱚᱱ ᱢᱟᱪᱷᱟ ᱞᱟᱹᱭ ᱵᱮᱱ᱾
ᱟᱫᱚ ᱪᱮᱫ ᱴᱚᱯᱤᱠ ᱞᱟᱝ ᱜᱟᱞᱢᱟᱨᱟᱜ-ᱟ ᱱᱚ-ᱚᱭ ᱱᱤᱛᱳᱜ ᱢᱟᱻ ᱟᱹᱰᱤ ᱡᱳᱨ ᱪᱟᱥ ᱠᱟᱹᱢᱤ ᱠᱚᱨᱮ ᱫᱷᱩᱨᱟᱹᱣ ᱦᱩᱭ ᱟᱠᱟᱱ ᱫᱚ᱾
ᱟᱫᱚ ᱚᱱᱟ ᱜᱮᱞᱟᱝ ᱜᱟᱞᱢᱟᱨᱟᱣᱟ ᱥᱮ ᱪᱮᱫ?
ᱦᱮᱸ ᱦᱮᱸ ᱚᱱᱟ ᱜᱮᱞᱟᱝ ᱜᱟᱞᱢᱟᱨᱟᱣᱟ᱾
ᱚ ᱛᱟᱦᱚᱞᱮ ᱟᱯᱮᱥᱮᱫ ᱫᱚᱻ ᱪᱟᱥ ᱠᱟᱹᱢᱤ ᱠᱚ ᱦᱩᱭᱩᱜ ᱠᱟᱱᱟ ᱥᱮᱻ ᱪᱮᱫ ᱪᱮᱫ ᱞᱮᱠᱟ ᱟᱯᱮ ᱥᱮᱫ ᱫᱚ?
ᱦᱮᱸ ᱟᱞᱮᱻ ᱥᱮᱫ ᱪᱟᱥ ᱠᱟᱹᱢᱤ ᱠᱚ ᱫᱚᱢᱮ ᱥᱟᱹᱨᱫᱤ ᱦᱩᱭᱩ ᱠᱟᱱᱟ ᱱᱤᱛᱚᱜ ᱫᱚᱢᱮᱻ ᱦᱚᱞᱟ ᱢᱟᱫᱷᱮᱨ ᱠᱷᱚᱱ ᱢᱟ ᱫᱟᱜ ᱡᱟᱹᱲᱤᱭᱟ ᱟᱠᱟᱫ ᱜᱮᱭᱟ ᱟᱨ ᱞᱟᱦᱟ ᱠᱷᱚᱡ ᱦᱚᱸ ᱫᱟᱜ ᱡᱟᱹᱲᱤ ᱫᱚ ᱛᱟᱦᱮᱸ ᱫᱚ ᱛᱟᱦᱮᱸ ᱠᱟᱱ ᱜᱮᱭᱟ ᱵᱚᱞᱮᱻ
ᱚᱻ᱾
ᱟᱫᱚ ᱫᱚᱢᱮ ᱥᱟᱹᱨᱫᱤᱞᱮ ᱞᱮ ᱟ ᱚᱫᱽᱫᱷᱮᱠ ᱞᱮᱠᱟ ᱫᱚᱞᱮ ᱦᱩᱭ ᱠᱟᱜ-ᱟ ᱟᱞᱮ ᱴᱚᱞᱟ ᱨᱮᱫᱚ ᱚᱫᱽᱫᱷᱮᱠ ᱛᱷᱚᱲᱟ ᱱᱤᱭᱟᱹ ᱥᱚᱯᱛᱟ ᱠᱷᱟᱡ ᱜᱮ ᱚᱨᱫᱷᱮᱠ ᱠᱷᱚᱡ ᱡᱟᱫᱟ ᱞᱮ ᱨᱚᱦᱚᱭ ᱟᱠᱟᱫᱟ ᱨᱚᱦᱚᱭᱟ ᱵᱚᱞᱮ᱾
ᱚ ᱟᱞᱮ ᱥᱮᱫ ᱦᱚᱸ᱾ ᱦᱳᱭ ᱟᱞᱮᱥᱮᱫ ᱦᱚᱸ ᱱᱤᱛᱚᱜ ᱫᱚ ᱟᱹᱰᱤ ᱡᱳᱨ ᱜᱮ